ᱦᱮᱞᱳ, ᱦᱳᱭ ᱜᱚᱝᱠᱮ ᱥᱟᱹᱜᱩᱱ ᱡᱚᱦᱟᱨ᱾
ᱦᱩᱸ, ᱥᱟᱹᱜᱩᱱ ᱡᱚᱦᱟᱨ᱾
ᱟᱪᱪᱷᱟ ᱜᱚᱝᱠᱮ ᱢᱮᱱ ᱫᱟᱞᱤᱧ ᱛᱟᱞᱦᱮ ᱮᱸᱫ ᱯᱷᱟᱨᱪᱟ ᱯᱷᱟᱨᱪᱤ ᱫᱚ ᱦᱩᱭᱱᱟ ᱥᱮ ᱵᱟᱝ ᱜᱮ?
ᱵᱟᱝ ᱜᱮ ᱱᱤᱛᱚᱜ ᱠᱮᱵᱚᱞ ᱜᱮᱞᱤᱧ ᱵᱮᱨᱮᱫ ᱱᱟᱛᱚ᱾
ᱚ, ᱟᱪᱪᱷᱟ ᱟᱪᱪᱷᱟ, ᱟᱸᱻ,
ᱮᱸ
ᱛᱟᱦᱞᱮ ᱜᱚᱝᱠᱮ ᱮᱸᱫ ᱠᱟᱹᱢᱤ ᱠᱚᱫᱚ ᱱᱟᱜ ᱪᱮᱫ ᱠᱚᱪᱚᱝ?
ᱠᱟᱹᱢᱤ ᱠᱚᱫᱚ ᱟᱹᱰᱤ ᱱᱮᱛᱟᱨ ᱫᱤᱱ ᱫᱚᱵᱮᱱ ᱵᱟᱰᱟᱭ ᱜᱮᱭᱟ ᱪᱮᱫ ᱠᱚ ᱠᱟᱹᱢᱤ, ᱮᱭ ᱦᱩᱲᱩ ᱨᱚᱦᱚᱭ ᱠᱚ, ᱪᱟᱥ ᱟᱵᱟᱫᱽ ᱠᱚ, ᱤᱱᱟᱹ ᱠᱚᱜᱮ᱾
ᱩᱸᱜ, ᱟᱪᱪᱷᱟ ᱟᱪᱪᱷᱟ ᱟᱪᱪᱷᱟ, ᱦᱚᱸᱛᱚ᱾
ᱟᱯᱮ ᱥᱮᱜ ᱫᱟᱜ ᱡᱟᱹᱲᱤ ᱫᱚ ᱪᱮᱫ ᱞᱮᱠᱟ?
ᱛᱚᱵᱮ ᱜᱚᱝᱠᱮ ᱟᱞᱮ ᱯᱟᱦᱴᱟ ᱨᱮᱱᱟᱜ ᱫᱟᱜ ᱡᱟᱹᱲᱤ ᱫᱚ ᱱᱤᱭᱟᱹ ᱚᱠᱛᱮ ᱫᱚ ᱱᱟᱦᱟᱜ ᱱᱟᱯᱟᱭ ᱧᱚᱜ ᱜᱮᱭᱟ ᱟᱨᱚ ᱫᱮᱠᱦᱤ ᱱᱟᱦᱟᱜ ᱫᱤᱠᱮ ᱛᱤᱱᱟᱹᱜ ᱫᱤᱱᱛᱮ ᱱᱚᱭᱟ ᱠᱚ ᱟᱨᱚ ᱨᱚᱦᱚᱭ ᱪᱟᱵᱟᱭ ᱫᱟᱞᱮ ᱚᱱᱟ ᱜᱮ ᱱᱟᱦᱟᱸᱜ ᱟᱹᱣᱨᱤᱞᱮ ᱨᱚᱦᱚᱭ ᱪᱟᱵᱟᱭᱟ ᱛᱚ᱾
ᱚ᱾ ᱟᱞᱮ ᱥᱮᱫ ᱫᱚ ᱢᱚᱴᱟᱢᱩᱴᱤ ᱯᱮ ᱥᱮᱵᱷᱮᱱᱴᱤ ᱯᱟᱨᱥᱮᱱᱴ ᱫᱚ ᱦᱩᱭᱮᱱᱟ᱾
ᱚ᱾
ᱟᱨ ᱛᱷᱚᱲᱟ ᱫᱤᱱ ᱠᱷᱟᱡ ᱜᱮ ᱟᱨ ᱢᱤᱫ ᱦᱟᱯᱛᱟ ᱜᱟᱱ ᱦᱩᱭᱞᱮᱱ ᱠᱷᱟᱡ ᱜᱮ ᱫᱚ ᱪᱟᱵᱟᱜᱼᱟ᱾
ᱚ᱾ ᱟᱪᱪᱷᱟ᱾
ᱟᱯᱮ ᱫᱚ ᱵᱩᱨᱩ ᱫᱤᱥᱚᱢ ᱵᱟᱝ ᱥᱮ?
ᱦᱳᱭ ᱜᱚᱝᱠᱮ ᱟᱞᱮ ᱫᱚ ᱱᱟᱦᱟᱜ ᱵᱩᱨᱩ ᱫᱤᱥᱚᱢ ᱜᱮ᱾
ᱟ᱾ ᱟᱹᱰᱤ ᱱᱟᱯᱟᱭ ᱵᱩᱨᱩ ᱫᱤᱥᱚᱢ ᱫᱚ ᱟᱹᱰᱤ ᱵᱮᱥ ᱵᱩᱡᱷᱟᱹᱜᱼᱟ ᱥᱮᱫᱚᱢ᱾
ᱛᱚ ᱜᱚᱢᱠᱮ ᱟᱫᱚ ᱱᱟᱦᱜ ᱜᱚᱝᱠᱮ ᱟᱯᱮ ᱯᱟᱦᱴᱟ ᱫᱚ ᱚᱠᱟ ᱞᱮᱠᱟ ᱵᱩᱨᱩ ᱠᱚᱫᱚ ᱢᱮᱱᱟᱜ-ᱟ ᱥᱮ ᱵᱟᱝ?
ᱵᱟᱝ ᱟᱞᱮ ᱫᱚ ᱵᱩᱨᱩ ᱴᱷᱩᱨᱩ ᱫᱚ ᱵᱟᱹᱱᱩᱜ ᱠᱚᱣᱟ ᱵᱟᱹᱱᱩᱜ ᱠᱚᱣᱟ ᱟᱞᱮ ᱥᱮᱫ ᱫᱚ᱾
ᱚ ᱟᱪᱪᱷᱟ ᱪᱷᱟ ᱪᱷᱟ᱾
ᱟᱞᱮ ᱥᱮᱫ ᱫᱚ ᱩᱞ ᱵᱟᱜᱟᱱ᱾
ᱦᱳᱭ᱾
ᱚᱱᱟ ᱚᱠᱟ ᱩᱞ ᱯᱮ ᱡᱚᱢᱮ-ᱟ ᱥᱮ ᱯᱮᱸ?
ᱦᱳ ᱜᱚᱝᱠᱮ ᱢᱟ ᱞᱟᱹᱭ ᱵᱮᱱ᱾
ᱚᱱᱟ ᱩᱞ ᱫᱚ ᱟᱞᱮᱥᱮᱫ ᱠᱷᱚᱡ ᱜᱮ ᱪᱟᱞᱟᱜ ᱠᱟᱱᱟ᱾ ᱢᱟᱞᱫᱟ ᱨᱮᱭᱟᱜ ᱩᱞ ᱫᱚ ᱵᱮᱱ ᱵᱩᱡᱷᱟᱹᱣ ᱠᱟᱜ ᱜᱮᱭᱟ ᱯᱷᱮᱢᱟᱥ ᱜᱮᱭᱟ᱾
ᱦᱳᱭ ᱦᱳᱭ ᱦᱳᱭ᱾
ᱡᱚᱛᱚ ᱦᱚᱲ ᱠᱚ ᱚᱞ ᱤᱱᱰᱤᱭᱟ ᱨᱮ ᱡᱚᱛ ᱡᱚᱛᱚ ᱦᱚᱲ ᱠᱚ ᱵᱟᱰᱟᱭᱟ ᱡᱮ ᱢᱟᱞᱫᱟᱨ ᱢᱟᱞᱫᱟ ᱨᱮᱱᱟᱜ ᱩᱞ ᱫᱚ ᱢᱚᱡᱽ ᱜᱮᱭᱟ ᱵᱮᱥ ᱜᱮᱭᱟ᱾
ᱚ ᱟᱪᱪᱷᱟ ᱟᱪᱪᱷᱟ᱾ ᱢᱮᱱ ᱫᱚ ᱱᱟᱜ ᱜᱚᱢᱠᱮ ᱡᱟᱜᱮ ᱢᱤᱫᱴᱤᱡ ᱥᱟᱛᱟᱢ ᱞᱟᱝ ᱥᱟᱵ ᱞᱮᱠᱷᱱ ᱜᱮ ᱱᱟᱯᱟᱭ ᱠᱚᱜᱼᱟ ᱥᱮ ᱪᱮᱫ?
ᱦᱮᱸ ᱢᱟ᱾
ᱟᱫᱚ ᱱᱟᱦᱜ ᱜᱚᱢᱠᱮ ᱞᱟᱹᱭ ᱟᱞᱤᱧ ᱡᱮ ᱮᱸᱜ ᱟᱯᱮ ᱯᱟᱦᱴᱟ ᱫᱚ ᱢᱟᱱᱮ ᱡᱟᱠ ᱜᱮ ᱢᱟᱱᱮ ᱴᱚᱴᱷᱟ ᱠᱤᱭᱟᱹ ᱦᱤᱥᱟᱹᱵᱽ ᱛᱮ ᱢᱮᱱᱟᱭ ᱵᱷᱮᱜᱟᱨ ᱵᱷᱮᱜᱟᱨ ᱛᱟᱵᱚᱱ ᱛᱚ ᱡᱚᱛᱚ ᱠᱤᱪᱷᱩ ᱛᱚ᱾
ᱦᱮᱸ ᱦᱮᱸ ᱦᱮᱸ᱾
ᱟᱫᱚ ᱚᱱᱱᱟ ᱞᱮᱠᱟᱛᱤᱜᱤᱧ ᱞᱟᱹᱭᱟ ᱟᱯᱮ ᱯᱟᱦᱴᱟ ᱫᱚ ᱚᱠᱟᱞ ᱞᱮᱠᱟ ᱟᱯᱮᱭᱟᱜ ᱢᱮᱱᱫᱚ ᱡᱤᱭᱚᱱ ᱠᱷᱟᱸᱰᱟᱣ ᱨᱮᱱᱟᱜ ᱰᱟᱦᱟᱨ ᱥᱮ ᱡᱤᱭᱚᱱ ᱠᱷᱟᱸᱰᱟᱣ ᱨᱮᱱᱟᱜ ᱢᱟᱱᱮ ᱯᱚᱛᱮᱠ ᱫᱤᱱᱟᱜ ᱚᱠᱟ ᱞᱮᱠᱟ ᱠᱟᱛᱮᱫ ᱟᱯᱮ ᱡᱤᱭᱚᱱ ᱯᱮ ᱠᱷᱟᱸᱰᱣᱟ ᱚᱱᱱᱟ ᱱᱤᱭᱮ ᱜᱮ ᱠᱟᱹᱴᱤᱡ ᱞᱟᱝ ᱨᱚᱯᱚᱲ ᱞᱮᱱ ᱠᱷᱟᱱ ᱜᱮ ᱥᱮ ᱡᱤᱭᱚᱱ ᱠᱷᱟᱸᱰᱟᱣ ᱱᱤᱭ ᱜᱮᱞᱟᱝ ᱨᱚᱯ ᱨᱚᱯᱚᱲ ᱞᱮᱱᱠᱷᱟᱱ ᱜᱮ ᱟᱯᱮ ᱥᱮᱱᱟᱜ ᱟᱞᱮ ᱥᱮᱱᱟᱜ ᱛᱟᱞᱦᱮ ᱠᱷᱟᱱ ᱦᱳᱭᱛᱳ ᱟᱹᱰᱤᱜᱟᱱ ᱞᱟᱝ ᱵᱩᱡᱽ ᱠᱮᱭᱟ ᱥᱮ ᱯᱩᱨᱟᱹ ᱫᱤᱱᱟᱜ ᱟᱹᱰᱤ ᱟᱹᱰᱤᱜᱟᱱ ᱠᱚ ᱵᱩᱡᱽ ᱫᱟᱨᱟᱢ ᱜᱮᱭᱟ᱾
ᱮᱸ ᱟᱯᱮ ᱥᱮᱱᱟᱜ ᱟᱯᱮ ᱥᱮᱱᱟᱜ ᱟᱯᱮ ᱯᱟᱦᱴᱟ ᱨᱮᱱᱟᱜ ᱞᱟᱦᱟ ᱞᱟᱹᱭᱵᱤᱱ ᱥᱮ᱾
ᱟᱪᱪᱷᱟ ᱟᱪᱪᱷᱟ᱾ ᱛᱚ ᱜᱚᱢᱠᱮ ᱟᱞᱮ ᱯᱟᱦᱴᱟ ᱫᱚ ᱱᱟᱦᱜ ᱱᱤᱛᱚᱜ ᱫᱚ ᱩᱸᱜ ᱟᱥᱟᱲ ᱥᱟᱱ ᱟᱥᱟᱲ ᱥᱟᱱ ᱵᱚᱸᱜᱟ ᱫᱤᱧ ᱛᱚ᱾
ᱦᱮᱸ ᱦᱮᱸ᱾
ᱛᱚ ᱦᱮᱱᱟᱜ ᱜᱚᱢᱠᱮ ᱱᱤᱛᱳᱜ ᱫᱚ ᱱᱚᱜ-ᱚᱭ ᱱᱟᱜ ᱠᱷᱮᱛ ᱵᱟᱹᱫᱽ ᱨᱮᱜᱮ ᱠᱟᱹᱢᱤ ᱵᱟᱲᱟ ᱦᱩᱭᱩᱜ ᱠᱟᱱᱟ᱾ ᱱᱤᱛᱚᱜ ᱫᱚ ᱠᱟᱹᱢᱤ ᱵᱟᱲᱟ ᱠᱟᱛᱮᱫ ᱱᱟᱜ ᱦᱚᱲ ᱛᱚᱞᱟ ᱠᱚ ᱛᱩᱫ ᱵᱟᱲᱟ ᱠᱟᱛᱮᱫ, ᱨᱚᱦᱚᱭ ᱵᱟᱲᱟ ᱠᱟᱛᱮᱫ, ᱠᱷᱮᱛ ᱠᱚ ᱮᱸᱜ ᱥᱟᱯᱷᱟ ᱥᱟᱹᱯᱷᱤ ᱵᱟᱲᱟ ᱠᱟᱛᱮᱫ ᱨᱚᱦᱚᱭ ᱠᱟᱜ ᱠᱟᱱᱟᱞᱮ᱾
ᱟᱫᱚ ᱱᱟᱦᱟᱜ ᱜᱚᱢᱠᱮ ᱱᱟᱦᱟᱜ ᱡᱚᱠᱷᱚᱱ ᱱᱟᱦᱟᱜ ᱮᱴᱟᱜ ᱫᱤᱱ ᱢᱮᱱᱫᱚ ᱪᱟᱹᱛ ᱵᱟᱹᱭᱥᱟᱹᱠᱷ ᱫᱤᱱ ᱱᱟᱦᱟᱜ
ᱦᱮᱸ ᱦᱮᱸ ᱦᱮᱸ
ᱪᱟᱹᱛ ᱵᱟᱹᱭᱥᱟᱹᱠᱷ ᱫᱤᱱ ᱢᱟᱱᱮ ᱚᱠᱛᱮ ᱫᱚ ᱱᱟᱦᱟᱜ ᱜᱚᱢᱠᱮ ᱪᱮᱫ ᱞᱮᱠᱟ ᱩᱱᱫᱚ ᱥᱮᱛᱟᱜ ᱨᱮ ᱵᱮᱨᱮᱫ ᱵᱟᱲᱟ ᱠᱟᱛᱮᱫ ᱱᱟᱦᱟᱜ ᱦᱚᱭᱛᱳ ᱩᱱ ᱢᱟᱱᱮ ᱩᱱᱫᱚ ᱢᱟᱱᱮ ᱟᱞᱮ ᱵᱩᱨᱩ ᱫᱤᱥᱚᱢ ᱛᱚ
ᱦᱮᱸ ᱦᱮᱸ
ᱟᱨ ᱥᱮᱛᱟᱜ ᱨᱮ ᱵᱮᱨᱮᱫ ᱵᱟᱲᱟ ᱠᱟᱛᱮᱫ ᱱᱚᱜᱼ ᱱᱚᱣᱟ ᱟᱞᱮ ᱥᱟᱢᱱᱟ ᱨᱮᱜᱮ ᱴᱟᱴᱟ ᱵᱟᱡᱟᱨ ᱢᱮᱱᱟᱜᱼᱟ᱾
ᱥᱤᱢ ᱠᱚᱠᱚ ᱨᱟᱜ ᱮᱫ ᱠᱟᱱ᱾
ᱜᱚᱝᱠᱮ ᱱᱩᱠᱩ ᱢᱟᱱᱮ ᱚᱲᱟᱜ ᱨᱮ ᱢᱮᱱᱟᱜ ᱠᱚᱣᱟ ᱥᱮ ᱟᱪᱪᱷᱟ ᱦᱚᱸ ᱢᱟ ᱴᱷᱤᱠ ᱜᱮᱭᱟ ᱱᱤᱛᱚᱜ ᱚᱠᱟ ᱞᱮᱠᱟ
ᱱᱤᱛᱳᱜ ᱫᱚ ᱴᱷᱤᱠ ᱜᱮᱭᱟ ᱟᱪᱪᱷᱟ ᱟᱯᱮ ᱫᱚ ᱴᱟᱴᱟ ᱵᱟᱡᱟᱨ ᱥᱩᱨ ᱜᱮᱛᱟᱯᱮᱭᱟ?
ᱦᱳ ᱜᱚᱝᱠᱮ ᱦᱳ ᱾
ᱚᱻ
ᱛᱟᱦᱞᱮ ᱚᱱᱠᱟᱜᱮ ᱛᱟᱦᱞᱮ ᱥᱮᱛᱟᱜ ᱨᱮ ᱵᱮᱨᱮᱫ ᱵᱟᱲᱟ ᱠᱟᱛᱮᱫ ᱦᱚᱭᱛᱳ,
ᱦᱮᱸ ᱟᱞᱮ ᱥᱮᱫ ᱦᱚᱸ ᱚᱱᱠᱟᱜᱮ ᱟᱞᱮ ᱥᱮᱫ ᱦᱚᱸ ᱚᱱᱠᱟᱜᱮ ᱦᱮᱸ ᱪᱟᱹᱛ ᱵᱟᱹᱭᱥᱟᱹᱠᱷ ᱫᱤᱱ ᱫᱚ ᱟᱫᱚ ᱡᱮᱢᱚᱱ, ᱚᱱᱮ ᱠᱟᱹᱢᱤ ᱫᱚ ᱪᱮᱫ ᱠᱚ ᱢᱮᱱᱟ ᱵᱟᱨ ᱫᱟᱜ ᱟᱞᱮᱥᱮᱫ ᱫᱚ ᱦᱩᱲᱩ ᱫᱚ ᱦᱩᱭ ᱵᱟᱲᱟᱜᱼᱟ ᱛᱚ ᱢᱤᱫᱴᱮᱡ ᱫᱚ ᱪᱟᱹᱛ ᱪᱟᱹᱛ ᱵᱟᱹᱭᱥᱟᱹᱠᱷ ᱨᱮᱦᱚᱸ ᱢᱤᱫᱴᱮᱡ ᱦᱩᱲᱩ ᱫᱚᱠᱚ ᱪᱟᱥ ᱟᱵᱟᱫᱟ ᱾
ᱟᱨ ᱢᱤᱫᱴᱮᱡ ᱫᱚ ᱦᱚᱸᱜᱼᱚᱭ ᱱᱮᱛᱟᱨ ᱫᱤᱱ ᱱᱮᱛᱟᱨ ᱫᱤᱱ ᱢᱟ ᱢᱮᱱ ᱦᱩᱲᱩ ᱾
ᱦᱳᱭ ᱾
ᱵᱟᱹᱨᱥᱟᱹ ᱨᱮ ᱢᱤᱫᱴᱮᱡ ᱢᱮᱱ ᱦᱩᱲᱩ ᱠᱟᱱᱟ ᱱᱤᱭᱟᱹ ᱫᱚ ᱟᱨ ᱦᱟᱱᱟ ᱫᱚ ᱦᱟᱭᱞᱤᱝ ᱦᱩᱲᱩ ᱠᱚ ᱢᱮᱛᱟᱜ ᱠᱟᱱᱟ ᱾ ᱚᱱᱟ ᱫᱚ ᱥᱤᱛᱩᱝ ᱫᱤᱱ ᱨᱮᱦᱚᱸ ᱦᱩᱭᱩᱜᱚᱜᱼᱟ ᱾
ᱦᱳᱭ
ᱛᱚ ᱩᱱ ᱥᱚᱢᱚᱭ ᱫᱚ ᱩᱱ ᱥᱚᱢᱚᱭ ᱫᱚ ᱚᱱᱟ ᱠᱚ ᱦᱩᱲᱩ ᱜᱤ, ᱮ ᱜᱮᱫ ᱵᱟᱲᱟᱭ ᱦᱩᱭᱩᱜᱼᱟ ᱨᱚᱦᱚᱭ ᱵᱟᱲᱟ ᱠᱟᱛᱮᱜ, ᱦᱮᱸᱲᱦᱮᱫ ᱠᱚ ᱚᱱᱟ ᱠᱚᱜᱮ ᱠᱟᱹᱢᱤ ᱟᱨᱠᱤ ᱩᱱ ᱥᱚᱢᱚᱭ ᱫᱚ ᱟᱨ ᱮᱴᱟᱜ ᱠᱟᱹᱢᱤ ᱫᱚ ᱵᱟᱝ ᱛᱟᱦᱮᱱᱟ ᱛᱚ
ᱟᱪᱪᱷᱟ ᱟᱪᱪᱷᱟ ᱾ ᱟᱫᱚ ᱟᱞᱮ ᱯᱟᱦᱴᱟ ᱫᱚ ᱠᱷᱟᱱᱟᱜ ᱜᱚᱢᱠᱮ ᱢᱮᱱ ᱜᱟᱱᱚᱜᱼᱟ ᱱᱩᱠᱩ ᱚᱲᱟᱜ ᱠᱚᱨᱮ ᱜᱮ, ᱠᱟᱲᱟ ᱰᱟᱹᱝᱨᱤ ᱢᱮᱨᱚᱢ ᱥᱩᱠᱨᱤ ᱯᱟᱣᱨᱟ ᱥᱤᱢ ᱠᱚ ᱟᱹᱰᱤ ᱰᱷᱮᱨ ᱠᱟᱹᱭᱛᱮᱞᱮ ᱪᱟᱥ ᱵᱟᱲᱟ ᱠᱟᱠᱚᱣᱟ ᱛᱚ ᱾
ᱦᱩᱸ ᱦᱩᱸ ᱦᱩᱸ ᱦᱩᱸ ᱾
ᱟᱫᱚ ᱱᱟᱦᱟᱜ ᱜᱚᱢᱠᱮ ᱱᱩᱠᱩ ᱠᱚᱠᱚ ᱫᱮᱵᱟ ᱥᱮᱵᱟ ᱱᱩᱠᱩ ᱠᱚᱠᱚ ᱡᱚᱢᱟᱜ ᱱᱟᱯᱟᱭ ᱫᱷᱟᱨᱟ ᱥᱮ ᱱᱟᱯᱟᱭ ᱧᱚᱜ ᱮᱢ ᱵᱟᱲᱟ ᱟᱠᱚ ᱾ ᱠᱷᱟᱱ ᱫᱚ ᱱᱩᱠᱩ ᱠᱚᱴᱷᱮᱱ ᱜᱮ ᱦᱳᱭᱛᱳ ᱡᱟ ᱩᱰᱟᱹᱝ ᱜᱮ ᱴᱟᱠᱟ ᱠᱟᱹᱣᱰᱤ ᱟᱨᱡᱟᱜᱼᱟ ᱾
ᱮᱠᱫᱚᱢ ᱮᱠᱫᱚᱢ ᱮᱠᱫᱚᱢ ᱴᱷᱤᱠ ᱴᱷᱤᱠ ᱾
ᱦᱳᱭ ᱟᱨ ᱛᱟᱯᱚᱨᱮ ᱦᱳᱭᱛᱳ ᱡᱟᱦᱟᱸᱭ ᱠᱚᱣᱟᱜ ᱴᱟᱠᱟ ᱠᱟᱹᱣᱰᱤ ᱢᱮᱱᱟᱜ ᱛᱟᱠᱚᱣᱟ ᱩᱱᱠᱩᱣᱟᱜ ᱫᱚ ᱢᱤᱫᱴᱮᱡ, ᱮᱴᱠᱮᱴᱚᱬᱮ ᱫᱚ ᱵᱟᱝ ᱦᱩᱭᱩᱜᱼᱟ ᱱᱤᱭᱟᱹ ᱠᱚᱫᱚ ᱾
ᱦᱩᱸ ᱦᱩᱸ ᱦᱩᱸ ᱦᱩᱸ ᱾
ᱦᱮᱸ ᱥᱮ,
ᱮᱠᱫᱚᱢ ᱟᱪᱪᱷᱟ ᱟᱯᱮᱥᱮᱫ ᱫᱚ ᱚᱱᱟ ᱪᱟᱹᱛ ᱵᱟᱹᱭᱥᱟᱹᱠᱷ ᱫᱤᱱ ᱫᱚ
ᱯᱷᱚᱥᱚᱞ ᱟᱨ ᱡᱟᱦᱟᱱᱟᱜ ᱦᱩᱭᱩᱜᱩᱜᱼᱟ ᱠᱤ?
ᱪᱟᱹᱫ ᱵᱟᱹᱭᱥᱟᱹᱠᱷ ᱫᱤᱱ ᱫᱚ ᱦᱟᱸᱜ ᱜᱚᱢᱠᱮ ᱦᱚᱭᱛᱳ ᱡᱟᱦᱟᱸ ᱠᱚᱫᱚ ᱟᱜ ᱱᱚᱜᱼᱚ ᱱᱚᱣᱟ ᱛᱤᱞᱢᱤᱧ ᱠᱚ ᱛᱩᱲᱤ ᱠᱚ ᱾
ᱦᱮᱸ ᱦᱮᱸ ᱦᱮᱸ ᱦᱮᱸ ᱾
ᱢᱮᱱ ᱫᱚ ᱩᱱᱫᱚ ᱤᱨ ᱵᱟᱲᱟ ᱦᱩᱭᱩᱜᱼᱟ ᱛᱚ ᱾
ᱦᱮᱸ, ᱦᱮᱸ ᱾ ᱟᱫᱚ ᱚᱱᱟ ᱢᱟ, ᱚᱱᱟ ᱢᱟ ᱮᱰᱷᱟᱱᱥ ᱜᱮ ᱦᱩᱭᱩᱜ ᱫᱚ ᱚᱱᱟ ᱫᱚ ᱥᱟᱵ ᱠᱟᱜ ᱵᱮᱱ ᱰᱤᱥᱮᱢᱵᱚᱨ ᱡᱟᱱᱩᱣᱟᱨᱤ ᱠᱚᱛᱮ ᱜᱮ ᱠᱚ ᱮᱨᱟ ᱟᱨᱠᱤ ᱾
ᱟᱫᱚ ᱦᱳᱭ ᱜᱚᱝᱠᱮ ᱚᱱᱟ ᱱᱟ ᱟᱨᱟᱜ ᱛᱩᱲᱤ ᱟᱨ ᱯᱩᱸᱲ ᱛᱩᱲᱤ ᱵᱟᱨᱭᱟ ᱵᱷᱮᱜᱟᱨ ᱢᱮᱱᱟᱜᱼᱟ ᱛᱚ ᱾
ᱦᱮᱸ ᱦᱮᱸ ᱦᱮᱸ ᱦᱮᱸ ᱦᱮᱸ ᱾
ᱚ ᱟᱞᱮᱥᱮᱫ ᱫᱚ ᱱᱟᱜ ᱚᱱᱟ ᱫᱚ ᱠᱟᱹᱴᱤᱡ ᱫᱮᱨᱤ ᱧᱚᱜ ᱦᱩᱭᱩᱜᱼᱟ ᱾
ᱦᱚᱸ ᱟᱪᱪᱷᱟ ᱟᱯᱮ ᱥᱮᱫ ᱫᱚ ᱚᱱᱟ ᱦᱮᱸ ᱦᱮᱸ ᱦᱮᱸ ᱴᱷᱤᱠ ᱴᱷᱤᱠ ᱴᱷᱤᱠ ᱮᱠᱡᱟᱴ ᱞᱟᱹᱭ ᱟᱢ ᱾
ᱦᱳᱭ, ᱦᱳᱭ, ᱦᱳᱭ ᱾
ᱟᱨ ᱟᱯᱮ ᱥᱮᱫ ᱫᱚ ᱤᱭᱟᱹ ᱢᱟᱱᱮ ᱠᱷᱮᱛ ᱠᱚ ᱫᱚ ᱪᱮᱫ ᱞᱮᱠᱟ ᱢᱟᱱᱮ
ᱢᱤᱫ ᱢᱤᱫ ᱞᱮᱵᱮᱞ ᱨᱮ ᱜᱮ ᱢᱮᱱᱟᱜᱼᱟ ᱥᱮ ᱵᱚᱞᱮ ᱟᱯᱰᱟᱣᱩᱱ ᱢᱮᱱᱟᱜᱼᱟ ᱾
ᱦᱮᱸ ᱟᱞᱮ ᱯᱟᱦᱴᱟ ᱫᱚ ᱵᱩᱨᱩ ᱫᱤᱥᱚᱢ ᱛᱚ, ᱵᱩᱨᱩ ᱫᱤᱥᱚᱢ ᱠᱷᱟᱹᱛᱤᱨ ᱛᱮ ᱾ ᱦᱚᱭᱛᱳ ᱡᱟᱦᱟᱸᱭ ᱠᱚᱣᱟᱜ ᱫᱚ ᱠᱟᱹᱴᱤᱡ ᱠᱷᱮᱛ ᱪᱮᱛᱟᱱ ᱜᱮᱭᱟ ᱡᱟᱦᱟᱸᱭ ᱠᱚᱣᱟᱜ ᱠᱚ ᱫᱚ ᱠᱷᱮᱛ ᱞᱟᱛᱟᱨ ᱞᱟᱛᱟᱨ ᱜᱮᱭᱟ ᱱᱚᱜ ᱱᱚᱝᱠᱟ ᱠᱟᱛᱮᱫ ᱢᱮᱱᱟᱜᱼᱟ ᱦᱳᱭ, ᱦᱳᱭ ᱾
ᱟᱫᱚ ᱯᱷᱚᱥᱚᱞ ᱫᱚ ᱛᱤᱱᱟᱹᱜ ᱦᱩᱭ ᱵᱟᱲᱟᱜᱼᱟ, ᱟᱯᱮ ᱥᱮᱫ ᱫᱚ ᱾
ᱜᱚᱝᱠᱮ ᱯᱷᱚᱥᱚᱞ ᱢᱮᱱ ᱞᱮᱠᱷᱟᱱ ᱫᱚ ᱱᱟᱜ ᱱᱮᱛᱟᱨ ᱫᱚ ᱚᱱᱮ ᱢᱟᱱᱮ ᱥᱟᱬᱮᱥ ᱞᱮᱠᱟ ᱛᱮ ᱟᱹᱰᱤ ᱠᱤᱪᱷᱩ ᱩᱰᱩᱠ ᱠᱟᱱᱟ ᱛᱚ ᱾ ᱥᱟᱨ ᱪᱟᱯᱟᱱ ᱠᱚ ᱟᱫᱚ ᱚᱱᱟ ᱥᱟᱨ ᱪᱟᱯᱟᱱ ᱠᱚ ᱮᱢ ᱠᱟᱛᱮᱜ ᱜᱮ ᱦᱩᱭ ᱵᱟᱲᱟ ᱪᱚ ᱦᱩᱭᱩᱜᱼᱟ᱾ ᱛᱟᱯᱚᱨᱮ ᱱᱩᱠᱩ ᱠᱟᱰᱟ, ᱰᱟᱝᱨᱤ, ᱢᱮᱨᱚᱢ ᱱᱩᱠᱩ ᱠᱚᱣᱟᱜ ᱚᱱᱟ ᱠᱷᱚᱫ ᱠᱚ ᱮᱢ ᱵᱟᱲᱟ ᱠᱟᱛᱮ ᱦᱩᱭ ᱦᱚᱪᱚᱭ ᱦᱩᱭᱩᱜ ᱠᱟᱱᱟ ᱾
ᱵᱮᱥᱤᱠᱟᱞᱤ ᱢᱮᱱ ᱯᱷᱚᱥᱚᱞ ᱫᱚ ᱛᱤᱱᱟᱹᱜ ᱜᱟᱱ?
ᱢᱮᱱ ᱯᱷᱚᱥᱚᱞ ᱫᱚ ᱜᱚᱝᱠᱮ ᱢᱚᱴᱟᱢᱩᱴᱤ ᱚᱱᱟ ᱰᱮᱞᱤᱵᱮᱱ ᱴᱷᱤᱠᱟᱹᱭ ᱜᱮᱭᱟ ᱥᱮ ᱾
ᱵᱟᱝ, ᱵᱟᱝ ᱰᱮᱞᱤ ᱫᱚ ᱵᱟᱝ ᱢᱟᱱᱮ ᱡᱮᱭᱥᱮᱠᱤ ᱥᱟᱵ ᱠᱟᱜ ᱢᱮᱱ ᱦᱩᱲᱳ ᱢᱤᱫ ᱴᱮᱱ ᱦᱩᱭᱱᱟ ᱾ ᱦᱩᱲᱩ ᱯᱟᱴ ᱢᱤᱫ ᱴᱮᱱ ᱦᱩᱭᱱᱟ ᱾
ᱟᱪᱪᱷᱟ, ᱟᱪᱪᱷᱟ ᱾
ᱛᱩᱲᱤ ᱢᱤᱫ ᱴᱮᱱ ᱦᱩᱭᱱᱟ ᱾
ᱟᱪᱷᱟ ᱦᱳᱭ ᱾
ᱦᱮᱸ ᱟᱫᱚ ᱟᱯᱮ ᱥᱮᱫ ᱫᱚ ᱢᱮ ᱢᱮᱱᱞᱤ ᱯᱷᱚᱥᱚᱞ ᱛᱤᱱᱟᱹᱜ ᱜᱟᱱ ᱠᱚ
ᱟᱪᱪᱷᱟ, ᱟᱪᱪᱷᱟ ᱮᱠᱫᱚᱢ ᱱᱟᱯᱟᱭ ᱠᱟᱛᱷᱟ᱾ ᱟᱞᱮ ᱯᱟᱦᱴᱟ ᱠᱷᱚᱱᱟᱜ ᱜᱚᱝᱠᱮ ᱱᱚᱜᱼᱚ ᱱᱚᱣᱟ ᱟᱞᱩ
ᱟᱞᱩ ᱟᱪᱪᱷᱟ, ᱟᱪᱪᱷᱟ ᱾
ᱦᱚᱸ ᱟᱞᱩ ᱟᱨ ᱦᱩᱲᱩ ᱫᱚ ᱮᱠᱫᱚᱢ ᱢᱟᱱᱮ ᱢᱮᱱᱞᱤ ᱠᱟᱱᱟ ᱾
ᱦᱮᱸ ᱦᱮᱸ ᱦᱮᱸ ᱦᱩᱲᱩ ᱫᱚ ᱢᱮᱱᱞᱤ ᱡᱚᱛᱚ ᱦᱚᱲᱟᱜ ᱜᱮ ᱾
ᱦᱚᱸ ᱟᱨ ᱚᱱᱟ ᱟᱞᱩ ᱟᱨ ᱦᱩᱲᱩ ᱜᱮ ᱢᱟᱱᱮ ᱟᱥᱚᱞ ᱠᱟᱭ ᱛᱮ ᱫᱚ ᱾ ᱢᱟᱱᱮ ᱟᱹᱰᱤ ᱰᱷᱮᱨ ᱡᱟᱹᱥᱛᱤ ᱢᱟᱱᱮ ᱤᱧᱟᱹᱜ ᱢᱟᱱᱮ ᱱᱤᱭᱟᱹ ᱟᱞᱮ ᱯᱟᱦᱴᱟ ᱦᱚᱸ ᱢᱟᱱᱮ ᱟᱞᱮ ᱯᱟᱦᱴᱟ ᱧᱮᱞᱚᱜᱚᱜᱼᱟ ᱟᱨ ᱪᱮᱫ ᱮᱴᱟᱜ ᱚᱱᱠᱟ ᱵᱷᱮᱜᱟᱨ ᱡᱤᱱᱤᱥ ᱫᱚ ᱫᱚᱢᱮ ᱮᱠᱴᱟ ᱵᱟᱝ ᱧᱮᱞᱚᱜᱚᱜᱼᱟ᱾
ᱦᱮᱸ ᱦᱮᱸ ᱟᱫᱚ ᱟᱫᱚᱢ, ᱟᱫᱚᱢ ᱰᱤᱥᱴᱤᱠ ᱨᱮ ᱦᱚᱸ ᱵᱚᱞᱮ ᱟᱞᱩ ᱫᱚ ᱠᱤᱱᱛᱩ ᱵᱟᱝ ᱜᱮ ᱦᱩᱭ ᱠᱚᱜᱼᱟ᱾
ᱦᱳᱭ ᱦᱳᱭ᱾
ᱟᱨ ᱟᱞᱮ ᱯᱟᱦᱴᱟ ᱫᱚ ᱥᱟᱵᱠᱟ ᱵᱮᱱ ᱮᱜ ᱟᱹᱞᱩ ᱟᱨ ᱮ ᱦᱩᱲᱩ ᱟᱨ ᱱᱟᱛᱮ ᱯᱟᱴ ᱦᱩᱭᱱᱟ ᱱᱟᱛᱮ ᱦᱮᱸ ᱞᱟᱦᱟᱛᱮ ᱜᱩᱦᱩᱢ ᱠᱩᱠᱩ ᱮᱨ ᱵᱟᱲᱟᱭᱮᱫ ᱠᱟᱱ ᱛᱟᱦᱮᱸ ᱱᱮᱛᱟᱨ ᱫᱚ ᱵᱟᱠᱚ ᱮᱨ ᱫᱟ ᱛᱩᱲᱤ ᱠᱚ ᱮᱨ ᱮᱫᱟ᱾
ᱦᱳᱭ᱾
ᱦᱮᱸ ᱟᱨ ᱱᱚᱛᱮ ᱦᱩᱭᱱᱟ ᱚᱱᱟ ᱤᱭᱟᱹ ᱪᱟᱹᱛ ᱵᱟᱹᱭᱥᱟᱹᱠᱷ ᱦᱩᱲᱩ᱾
ᱦᱳᱭ ᱦᱳᱭ ᱦᱳᱭ᱾
ᱤᱱᱟᱱᱟ ᱠᱚᱜᱮ᱾
ᱟᱪᱷᱟ᱾ ᱟᱫᱚ ᱡᱟᱭᱦᱳᱜ ᱜᱝᱢᱠᱮ ᱟᱵᱚᱣᱟᱜ ᱢᱟᱱᱮ ᱢᱟᱱᱢᱤ ᱡᱤᱭᱚᱱ ᱢᱟ ᱡᱟᱦᱟᱸ ᱞᱮᱠᱟ ᱠᱟᱛᱮᱫ ᱢᱟ ᱮᱸᱜ ᱱᱤᱦᱟᱹᱛᱤ ᱢᱮᱱᱫᱚ ᱴᱟᱠᱟ ᱯᱚᱭᱥᱟ ᱢᱟ ᱟᱨᱡᱟᱣ ᱜᱮ ᱞᱟᱜᱟᱣ ᱵᱚᱱᱟ ᱦᱳᱭ ᱟᱨ ᱴᱟᱠᱟ ᱯᱚᱭᱥᱟ ᱵᱟᱵᱚᱱ ᱟᱨᱡᱟᱣ ᱞᱮ
ᱵ ᱟᱝ ᱦᱩᱭᱩᱜ ᱵᱟᱝ ᱵᱟᱝᱜᱮ ᱵᱟᱝ ᱜᱮᱵᱚᱱ ᱟᱹᱥᱩᱞ ᱫᱟᱲᱮᱜᱼᱟ᱾
ᱵᱟᱝᱜᱮ ᱡᱟᱦᱟᱸᱭ ᱠᱚᱣᱟᱜ ᱮᱫ ᱡᱟᱦᱟᱸᱭ ᱠᱚᱣᱟᱜ ᱫᱚ ᱜᱚᱝᱠᱮ ᱧᱮᱞᱚᱜᱚᱜᱼᱟ ᱡᱮ ᱵᱟᱝᱢᱟ ᱴᱟᱠᱟ ᱠᱟᱹᱣᱰᱤ ᱥᱮ ᱪᱟᱹᱠᱨᱤ ᱵᱟᱹᱠᱨᱤ ᱛᱮᱠᱚ ᱦᱭᱛᱳ ᱩᱝᱠᱩ ᱠᱚᱣᱟᱜ ᱫᱚ ᱟᱹᱰᱤ ᱜᱚᱴᱟᱝ ᱮᱫ ᱢᱟᱱᱮ ᱢᱤᱫ ᱴᱮᱱ ᱨᱳᱡᱽᱜᱟᱨ ᱨᱮᱱᱟᱜ ᱯᱟᱱᱛᱷᱟ ᱛᱟᱦᱮᱸᱱᱟ, ᱟᱨ ᱜᱚᱝ ᱜᱚᱝᱠᱮ ᱱᱚᱜᱼᱚᱭ ᱡᱟᱦᱟᱸᱭ ᱟᱹᱛᱩ ᱚᱲᱟᱜ ᱨᱮ ᱛᱟᱦᱮ ᱦᱚᱲ ᱫᱚ ᱢᱟᱱᱮ ᱱᱤᱡᱮ ᱢᱟᱱᱮ ᱢᱟᱱᱮ ᱜᱚᱴᱟ ᱥᱮᱫ ᱡᱩᱫᱤ ᱵᱟᱝ ᱪᱤᱱᱛᱟᱹ ᱵᱷᱟᱵᱽᱱᱟ ᱠᱟᱛᱮᱫ ᱡᱩᱫᱤ ᱵᱟᱢ ᱠᱚᱨᱟᱣᱟ ᱛᱟᱦᱚᱞ ᱚᱱᱟ ᱫᱚ ᱵᱟᱭ ᱧᱮᱞᱚᱜᱼᱟ᱾
ᱦᱩᱸ ᱻ ᱦᱩᱸ᱾
ᱦᱳᱭ᱾ ᱟᱨ ᱛᱟᱦᱚᱞᱮ ᱜᱚᱢᱠᱮ ᱱᱟᱸᱜ ᱟ ᱢᱮᱱᱱᱟᱞᱤᱧ ᱟᱯᱮ ᱯᱟᱦᱴᱟ ᱫᱚ ᱦᱟᱸᱜ ᱱᱤᱛᱚᱜ ᱫᱚ ᱛᱟᱦᱚᱞᱮ ᱮᱸᱫ ᱚᱠᱟᱞᱮᱠᱟ ᱫᱟᱜ ᱢᱟᱱᱮ ᱰᱷᱮᱨ ᱜᱮ ᱫᱟᱜ ᱠᱟᱫᱟᱭ ᱥᱮ,
ᱫᱟᱜ ᱫᱚ ᱰᱷᱮᱨ ᱜᱮ ᱫᱟᱜ ᱫᱚ ᱰᱷᱮᱨ ᱜᱮ ᱫᱟᱜ ᱠᱟᱫᱟᱭ ᱟᱨ ᱦᱚᱸᱜᱼᱚᱭ ᱵᱟᱨ ᱫᱤᱱ ᱠᱷᱚᱱᱟᱜ ᱫᱚ ᱱᱤᱛᱚᱜ ᱫᱚ ᱛᱷᱩᱠᱩᱢ ᱦᱟᱛᱟᱲ ᱠᱟᱫᱟ ᱥᱤᱛᱩᱝ ᱫᱟᱭ ᱫᱚᱢᱮ᱾ ᱟᱨ ᱦᱮᱸ ᱵᱟᱨ ᱫᱤᱱ ᱠᱷᱚᱱᱟᱜ ᱫᱚ ᱫᱟᱜ ᱫᱚ ᱵᱟᱭ ᱫᱟᱜ ᱠᱟᱫᱟ,
ᱢᱟᱱᱮ ᱟᱯᱮ ᱯᱟᱦᱟᱴᱟ ᱜᱚᱝᱠᱮ ᱥᱮᱱ ᱵᱟᱲᱟ ᱦᱩᱭ ᱠᱟᱱᱟ ᱛᱚ, ᱟᱫᱚ ᱚᱱᱟ ᱪᱤᱠᱟᱹ ᱱᱟᱜ ᱮᱸᱜ ᱜᱚᱝᱠᱮ ᱟᱯᱮ ᱯᱟᱦᱟᱴᱟ ᱫᱚ ᱢᱟᱱᱮ ᱜᱚᱴᱟ ᱮᱠᱫᱚᱢ ᱦᱩᱲᱩ ᱠᱚ ᱪᱟᱥ ᱠᱟᱜᱼᱟ ᱛᱚ ᱟᱹᱰᱤ ᱰᱷᱮᱨ?
ᱮᱠᱫᱚᱢ ᱮᱠᱫᱚᱢ ᱮᱠᱫᱚᱢ ᱦᱩᱲᱩ ᱫᱚ ᱟᱞᱮ ᱫᱚ ᱫᱤᱱᱟᱡᱽ ᱯᱩᱨ ᱢᱟᱞᱫᱟ ᱟ-ᱟ ᱫᱤᱱᱡᱽᱯᱩᱨ ᱢᱟᱞᱫᱟ ᱩᱛᱚᱨ ᱫᱤᱱᱟᱡᱽᱯᱩᱨ ᱫᱚᱠᱤᱱ ᱮ ᱫᱚᱠᱤᱱ ᱫᱤᱡᱽᱯᱩᱨ ᱢᱟᱞᱫᱟ᱾ ᱱᱤᱭᱟᱹ ᱯᱮᱭᱟ ᱰᱤᱥᱴᱤᱠ ᱫᱚ ᱮᱠᱫᱚᱢ ᱟᱹᱰᱤ ᱵᱮᱥᱛᱮ ᱦᱩᱲᱩ ᱠᱚ ᱪᱟᱥᱟ᱾
ᱦᱳᱭ ᱜᱚᱢᱠᱮ᱾ ᱟᱫᱚ ᱟᱞᱮ ᱯᱟᱦᱟᱴᱟ ᱫᱚ ᱦᱟᱸᱜ ᱜᱚᱢᱠᱮ ᱢᱟ ᱚᱸᱰᱮ ᱟᱨᱚ ᱡᱮᱢᱚᱱ ᱟᱹᱰᱤ ᱱᱟᱯᱟᱭ ᱱᱟᱯᱟᱭ ᱦᱩᱲᱩ ᱠᱚ ᱢᱮᱱᱟᱜᱼᱟᱥᱮ ᱚᱱᱟ ᱠᱚᱫᱚ ᱵᱟᱞᱮ ᱨᱚᱦᱚᱭᱟ᱾
ᱦᱩᱸ᱾
ᱢᱟᱱᱮ ᱵᱟᱝ ᱦᱩᱭᱩᱜ ᱛᱟᱦᱮᱸᱫ ᱚᱱᱟ ᱠᱚᱫᱚ᱾
ᱦᱩᱸ᱾
ᱟᱞᱮᱥᱮᱫ ᱫᱚ ᱡᱮᱢᱚᱱ ᱢᱮᱱ ᱜᱟᱱᱚᱜᱼᱟ ᱱᱚᱣᱟ ᱥᱚᱨᱚᱨᱱᱚ ᱞᱚᱞᱟᱴ ᱫᱚᱥ ᱪᱷᱟᱵᱵᱤᱥ ᱱᱚᱸᱜᱱᱟ ᱠᱚᱜᱮ ᱢᱮᱱᱠᱟᱭ ᱛᱮ᱾
ᱦᱩᱸ᱾
ᱟᱫᱚ ᱱᱟᱦᱟᱸᱜ ᱜᱚᱝᱠᱮ ᱟᱯᱮ ᱥᱮᱫ ᱛᱮᱫᱚ ᱚᱱᱠᱟ ᱫᱚ ᱪᱮᱫ ᱪᱮᱫ ᱠᱚᱪᱚ ᱯᱮ ᱨᱚᱦᱚᱭ?
ᱟᱞᱮ ᱥᱮᱫ ᱫᱚ ᱥᱚᱨᱱᱟ ᱫᱚ ᱢᱮᱱ
ᱦᱳᱭ᱾
ᱥᱚᱨᱱᱚ ᱫᱚ ᱢᱮᱱ ᱦᱩᱲᱩ ᱠᱟᱱᱟ ᱟᱻ ᱱᱮᱛᱟᱨ ᱫᱤᱱ ᱫᱚ᱾
ᱦᱳᱭ᱾
ᱟᱨ ᱥᱤᱛᱩᱝ ᱫᱤᱱ ᱫᱚ, ᱪᱟᱹᱛ ᱵᱟᱹᱭᱥᱟᱹᱠᱷ ᱫᱤᱱ ᱫᱚ ᱚᱱᱟᱫᱚ ᱪᱚᱞᱞᱤᱥ ᱪᱩᱨᱟᱱᱚᱵᱵᱳᱚᱭ᱾
ᱟᱪᱪᱷᱟ ᱜᱚᱝᱠᱮ, ᱛᱟᱦᱞᱮ ᱟᱯᱮ ᱫᱚ ᱜᱮᱞᱵᱟᱨ ᱵᱚᱸᱜᱟᱮ ᱵᱟᱨ ᱫᱷᱟᱣ ᱯᱮ ᱢᱮᱱᱫᱚ ᱦᱩᱲᱩ ᱫᱚᱯᱮ ᱨᱚᱦᱚᱭᱟ?
ᱦᱮᱸ ᱦᱮᱸ ᱦᱮᱸ ᱦᱮᱸ, ᱵᱚᱞᱮ ᱡᱚᱛᱚ ᱫᱚ ᱵᱟᱝ, ᱵᱚᱞᱮ ᱡᱚᱛ ᱮᱱᱛᱮᱜ ᱡᱚᱛᱚ ᱫᱚ ᱵᱟᱝ, ᱵᱚᱞᱮ ᱥᱤᱛᱩᱝ ᱫᱤᱱ ᱫᱚ ᱫᱟᱜ ᱮᱸ ᱞᱟᱜᱟᱜ-ᱟ ᱛᱚ, ᱫᱟᱜ ᱞᱟᱹᱠᱛᱤᱤᱭᱟ ᱛᱚ᱾ ᱮᱸ, ᱢᱮᱱᱫᱚ ᱦᱩᱭᱩᱜ ᱠᱟᱱᱟ ᱢᱟᱨᱥᱟᱞ ᱯᱟᱢᱯ ᱯᱮ ᱵᱩᱡᱷᱟᱹᱣ ᱠᱟᱜ ᱜᱮᱭᱟ ᱛᱚ?
ᱦᱳᱭᱻ ᱜᱚᱝᱠᱮ ᱮᱠᱫᱚᱢ᱾
ᱦᱮᱸ ᱢᱚᱴᱚᱨ ᱛᱮ ᱫᱟᱜ ᱠᱚ ᱩᱰᱩᱠ, ᱚᱱᱟ ᱚᱱᱟ ᱢᱚᱴᱚᱨ ᱫᱟᱜ ᱨᱮᱭᱟᱜ ᱠᱮᱯᱟᱥᱤᱴᱤ ᱛᱟᱦᱮᱸ ᱞᱮᱱᱠᱷᱟᱱ ᱠᱷᱟᱡ ᱫᱚᱠᱚ ᱟᱵᱟᱫ ᱜᱮᱭᱟ ᱵᱟᱝ ᱫᱚ ᱵᱟᱝ᱾
ᱟᱪᱪᱷᱟ, ᱛᱟᱦᱞᱮ ᱜᱚᱝᱠᱮ ᱟᱯᱮ ᱯᱟᱦᱟᱴᱟ ᱫᱚ ᱚᱱᱟ ᱥᱮᱞᱚ ᱢᱤᱱᱤ ᱠᱚᱦᱚᱸ ᱢᱮᱱᱟᱜ-ᱟ?
ᱦᱮᱸ ᱢᱮᱱᱟᱜ ᱫᱚ ᱢᱮᱱᱟᱜ ᱜᱮᱭᱟ, ᱠᱤᱱᱛᱩ ᱚᱱᱟ ᱠᱚᱫᱚ ᱱᱮᱛᱟᱨ ᱫᱚ ᱟᱨ ᱞᱮᱭᱟᱨ ᱵᱟᱭ ᱧᱟᱢᱟ ᱚᱱᱟ ᱠᱚᱫᱚ ᱞᱟᱹ ᱴᱩᱣᱟᱜ ᱠᱚ ᱵᱤᱫ ᱠᱮᱫ ᱠᱷᱟᱡ ᱫᱚ, ᱚᱱᱟ ᱫᱚ ᱞᱮᱭᱟᱨ ᱫᱚ ᱠᱚᱢ ᱜᱮ ᱦᱟᱹᱡᱩᱜᱚᱜ ᱠᱟᱱᱟ᱾
ᱟᱪᱪᱷᱟ ᱪᱷᱟ ᱪᱷᱟ ᱪᱷᱟ᱾
ᱚᱱᱟ ᱫᱚ ᱠᱩ ᱵᱚᱱᱫᱚ ᱦᱟᱛᱟᱲ ᱠᱟᱫᱟ ᱱᱮᱛᱟᱨ ᱫᱚ᱾ ᱦᱮᱸ, ᱢᱟᱨᱥᱟᱞ ᱫᱟᱜ ᱛᱮᱜᱮ ᱦᱚᱸᱜ-ᱚᱭ ᱱᱮᱛᱟᱨ ᱫᱚ ᱯᱷᱚᱥᱚᱞ ᱠᱚᱫᱚ ᱠᱚ ᱟᱵᱟᱫ ᱵᱟᱲᱟᱭ ᱠᱟᱱᱟ᱾
ᱦᱳᱭ ᱦᱳᱭ᱾
ᱟᱫᱚ ᱡᱟᱭᱦᱳᱠ ᱜᱚᱝᱠᱮ ᱟᱯᱮ ᱯᱟᱦᱴᱟᱱᱟᱜ ᱢᱮᱱ ᱜᱟᱱᱚᱜᱼᱟ ᱡᱮ ᱟᱹᱰᱤ ᱜᱟᱱ ᱯᱮ ᱞᱟᱦᱟᱣ ᱠᱟᱱ ᱛᱟᱵᱚᱱᱟ᱾
ᱞᱟᱦᱟ ᱫᱚ ᱵᱟᱝ ᱢᱮᱱᱚᱜᱚᱜ ᱠᱟᱱᱟ ᱞᱟᱦᱟ ᱫᱚ, ᱦᱮᱸ ᱡᱚᱛᱚ ᱠᱷᱚᱡ ᱞᱟᱦᱟ ᱫᱚ
ᱚᱠᱟᱴᱟ ᱫᱚ ᱱᱚᱜ-ᱚᱭ ᱡᱟᱦᱟᱸ ᱦᱚᱭᱛᱚ ᱢᱤᱱᱤ ᱥᱮᱞᱚ ᱵᱮᱱ ᱞᱟᱹᱭ ᱠᱮᱫᱟ ᱥᱮ
ᱦᱩᱸ ᱦᱩᱸ ᱦᱩᱸ᱾
ᱱᱤᱭᱟᱹ ᱠᱚᱫᱚ ᱵᱟᱹᱪᱩᱜ ᱟᱹᱱᱤᱡ ᱜᱮ᱾
ᱵᱟ ᱟᱯᱮ ᱫᱚ ᱵᱩᱨᱩ ᱫᱤᱥᱚᱢ ᱠᱟᱱᱟ ᱛᱚ ᱞᱟᱛᱟᱨ ᱨᱮᱫᱚ ᱫᱷᱤᱨᱤ ᱦᱮᱱᱟᱜ-ᱟ ᱛᱚ᱾
ᱦᱳᱭ ᱦᱳᱭ ᱦᱳᱭ, ᱟᱪᱪᱷᱟ ᱜᱚᱝᱠᱮ